ᱟᱸᱡᱚᱢ
ᱦᱮᱸ ᱜᱚᱝᱠᱮ ᱟᱸᱡᱚᱢᱚᱜ ᱠᱟᱱ ᱜᱮᱭᱟ, ᱜᱚᱝᱠᱮ ᱡᱷᱚᱛᱚ ᱠᱷᱚᱱᱟᱜ ᱢᱟᱨᱟᱝ ᱛᱮᱫᱚ ᱡᱚᱦᱟᱨ ᱜᱮ ᱾
ᱦᱳᱭ ᱾
ᱟᱫᱚ ᱜᱚᱢᱠᱮ ᱱᱟᱯᱟᱭ ᱜᱮ ᱢᱮᱱᱟᱜ ᱵᱤᱱᱟ?
ᱦᱮᱸ ᱢᱚᱡᱽ ᱵᱟᱲᱟ ᱜᱮᱭᱟ ᱾ ᱟᱵᱤᱱ ᱜᱮ?
ᱦᱩᱸ ᱟᱞᱤᱧ ᱦᱚᱸ ᱢᱚᱸᱡᱽ ᱵᱟᱲ ᱜᱮ ᱟᱫᱚ ᱚᱲᱟᱜ ᱨᱮᱱ ᱥᱟᱱᱟᱢ ᱦᱚᱲᱜᱮ ᱪᱟᱸᱫᱳ ᱵᱚᱸᱜᱟᱣᱟᱜ ᱫᱟᱭᱟ ᱛᱮ ᱾ ᱥᱟᱱᱟᱢ ᱦᱚᱲ ᱜᱮ ᱱᱟᱯᱟᱭ ᱜᱮ ᱫᱚᱦᱚ ᱟᱠᱟᱜ ᱞᱮᱭᱟᱭ ᱾
ᱴᱷᱤᱠ ᱜᱮᱭᱟ ᱟᱹᱰᱤ ᱱᱟᱯᱟᱭ ᱡᱚᱛᱚ ᱦᱚᱲᱜᱮ ᱢᱚᱡᱽ ᱟᱨ ᱱᱟᱯᱟᱭ ᱵᱚᱱ ᱛᱟᱦᱮᱱ ᱢᱟ ᱾ ᱪᱟᱸᱫᱳ ᱡᱤᱭᱟᱜ ᱫᱟᱭᱟ ᱫᱩᱞᱟᱹᱲ ᱛᱮ ᱾ ᱡᱤᱣᱮᱫ ᱟᱨ ᱵᱟᱧᱪᱟᱣ ᱢᱮᱱᱟᱜ ᱵᱷᱳᱨ ᱫᱚ ᱡᱚᱛᱚ ᱦᱚᱲ ᱜᱮ ᱫᱚ ᱢᱚᱡᱽ ᱵᱚᱱ ᱛᱟᱦᱮᱱ ᱢᱟ ᱾
ᱦᱮᱸ ᱾ ᱟᱫᱚ ᱜᱚᱝᱠᱮ ᱛᱟᱦᱚᱞᱮ ᱟᱹᱵᱤᱱ ᱥᱮᱫ ᱫᱚ ᱫᱟᱜ ᱡᱟᱹᱲᱤ ᱠᱚᱫᱚ ᱦᱩᱭᱩᱜ ᱠᱟᱱᱟ ᱥᱮ ᱵᱟᱝᱟ?
ᱫᱟᱜ ᱠᱚᱫᱚᱭ ᱫᱟᱜ ᱵᱟᱲᱟ ᱞᱮᱜᱼᱟ ᱥᱤᱛᱩᱝ ᱠᱟᱜᱼᱟᱭ ᱛᱮᱦᱮᱧ ᱫᱚ ᱠᱟᱹᱴᱤᱡ ᱾ ᱞᱚᱞᱚ ᱵᱩᱡᱷᱟᱹᱜ ᱠᱟᱱᱟ ᱾
ᱟᱹᱵᱤᱱ ᱥᱮᱫ ᱫᱚᱭ ᱥᱤᱛᱩᱝ ᱟᱠᱟᱜᱼᱟ?
ᱦᱳᱭ ᱦᱳᱭ ᱾
ᱟᱞᱮ ᱥᱮᱫ ᱢᱟ ᱫᱟᱜ ᱦᱚᱸ ᱵᱟᱭ ᱫᱟᱜ ᱮᱫ ᱟᱨ ᱯᱷᱟᱸᱠᱟ ᱦᱚᱸ ᱵᱟᱭ ᱯᱷᱟᱸᱠᱟᱭᱮᱫ ᱾
ᱦᱮᱸ ᱾
ᱚᱲᱟᱜ ᱠᱷᱚᱱᱟᱜ ᱩᱰᱩᱠ ᱜᱮ ᱢᱩᱥᱠᱤᱞ ᱟᱠᱟᱱᱟ ᱾
ᱟᱪᱪᱷᱟ ᱾
ᱵᱟᱡᱟᱨ ᱛᱮᱦᱚᱸ ᱵᱟᱝᱞᱮ ᱪᱟᱞᱟᱣ ᱫᱟᱲᱮᱭᱟᱜ ᱠᱟᱱᱟ ᱟᱨ ᱱᱚᱱᱛᱮ ᱠᱟᱹᱢᱤ ᱛᱮᱦᱚᱸ ᱵᱟᱝᱞᱮ ᱪᱟᱞᱟᱣ ᱫᱟᱲᱮᱭᱟᱜ ᱠᱟᱱᱟ ᱚᱠᱟ ᱛᱮᱦᱚᱸ ᱵᱟᱝᱟ ᱾
ᱟᱪᱪᱷᱟ ᱪᱮᱫ ᱞᱮᱠᱟ ᱟᱵᱮᱱ ᱫᱚ ᱫᱚᱢᱮ ᱥᱤᱢ ᱵᱮᱱ ᱟᱹᱥᱩᱞ ᱟᱠᱟᱫ ᱠᱚᱣᱟ ᱥᱮ ᱪᱮᱫ ᱵᱚᱞᱮ?
ᱨᱟᱜ ᱠᱚᱵᱤᱱ ᱟᱸᱡᱚᱢᱮᱫᱟ?
ᱨᱟᱜ ᱠᱚᱫᱚ ᱵᱟᱹᱞᱤᱧ ᱟᱸᱡᱚᱢ ᱟᱠᱟᱫᱟ ᱾
ᱟ ᱟᱫᱚ!
ᱰᱷᱤᱯᱤ ᱨᱮᱵᱮᱱ ᱫᱚᱦᱚ ᱟᱠᱟᱫ ᱫᱚ ᱟᱫᱚ ᱢᱮᱱᱫᱟ ᱵᱮᱥ ᱦᱮᱸ ᱠᱚ ᱥᱟᱺᱰᱤ ᱠᱚ ᱵᱮᱱ ᱫᱚᱦᱚ ᱟᱠᱟᱫ ᱠᱚᱣᱟ ᱥᱮ ᱪᱮᱫ ᱡᱟᱭᱟ ᱠᱚ? ᱵᱟᱝᱠᱷᱟᱱ ᱫᱚ ᱯᱮᱲᱟ ᱦᱚᱲᱚᱜ ᱞᱤᱧ ᱪᱟᱞᱟᱣ ᱠᱚᱜᱼᱟ ᱾
ᱟᱫᱚ! ᱟᱫᱚ ᱢᱮᱱᱟᱜ ᱫᱚ ᱢᱮᱱᱟᱜ ᱠᱚᱜᱮᱭᱟ ᱟᱫᱚ ᱢᱟᱱᱮ ᱫᱚᱢᱮ ᱜᱮᱞᱤᱧ ᱠᱩᱥᱤᱭᱟᱠᱚᱣᱟ ᱟᱨᱠᱤ ᱥᱟᱺᱰᱤ ᱠᱚᱫᱚ ᱾ ᱟᱫᱚ ᱟᱹᱵᱤᱱ ᱥᱮᱫ ᱫᱚ ᱛᱟᱦᱚᱞᱮ ᱛᱩᱯᱩᱫ ᱠᱚᱫᱚ ᱦᱩᱭᱩᱜ ᱜᱮᱭᱟ ᱥᱮ ᱵᱟᱝᱟ?
ᱛᱩᱯᱩᱫ ᱠᱚ ᱢᱟᱱᱮ?
ᱢᱟᱱᱮ ᱥᱤᱢ ᱡᱟᱦᱟᱸᱨᱮ ᱟ
ᱛᱟᱦᱚᱞᱮ ᱚ ᱛᱳᱯᱳᱫ ᱦᱮᱸ ᱛᱟᱯᱟᱢ ᱛᱩᱯᱩᱫ ᱦᱳᱭ ᱦᱳᱭ ᱾ ᱱᱚᱣᱟ ᱠᱚᱫᱚ ᱵᱚᱞᱮ ᱱᱚᱛᱮᱫᱚᱻ ᱧᱮᱞ ᱡᱚᱝ ᱥᱟᱛ ᱦᱚᱸ ᱵᱟᱠᱚ ᱧᱮᱞ ᱧᱟᱢᱚᱜᱚᱜᱼᱟ ᱟᱞᱮ ᱥᱮᱫ ᱢᱟ ᱱᱚᱛᱮ ᱾ ᱟᱫᱚ ᱚᱱᱛᱮ ᱜᱮ ᱟᱯᱮ ᱥᱮᱫ ᱜᱤᱧ ᱧᱮᱞ ᱵᱟᱲᱟ ᱠᱚᱣᱟ ᱵᱷᱤᱰᱭᱳ ᱠᱚᱨᱮ ᱦᱚᱸ ᱾ ᱪᱮᱫ ᱟᱪᱪᱷᱟ ᱚᱱᱟ ᱛᱳᱯᱳᱫ ᱤᱫᱤ ᱠᱟᱛᱮᱫ ᱠᱟᱹᱴᱤᱡ ᱠᱟᱛᱷᱟᱜ ᱛᱟᱞᱟᱝ ᱵᱤᱱ ᱦᱳᱭ ᱟᱹᱞᱤᱧ ᱱᱟᱦᱟᱸᱜ ᱚᱱᱟ ᱛᱳᱯᱳᱫ ᱤᱫᱤ ᱠᱟᱛᱮᱫ ᱥᱤᱢ ᱪᱮᱫ ᱞᱮᱠᱟ ᱠᱚ ᱛᱩᱯᱩᱫ ᱠᱚᱣᱟ ᱥᱮ ᱵᱚᱞᱮ ᱚᱱᱟ ᱫᱚ ᱚᱠᱟᱞᱮᱠᱟᱱᱟᱜ ᱠᱷᱮᱞᱟ ᱠᱟᱱᱟ ᱢᱟᱱᱮ ᱦᱳᱭ ᱾
ᱟᱫᱚ ᱦᱮᱸ ᱟᱹᱰᱤ ᱦᱚᱲ ᱫᱚᱠᱚ ᱞᱟᱹᱭ ᱜᱮᱭᱟ ᱱᱚᱣᱟ ᱫᱚ ᱢᱤᱫᱴᱟᱝ ᱱᱮᱥᱟ ᱞᱮᱠᱟᱱ ᱡᱤᱱᱤᱥ ᱠᱟᱱᱟ ᱾
ᱛᱟᱞᱟᱨᱮ ᱛᱟᱞᱟᱨᱮ ᱟᱵᱤᱱ ᱦᱚᱸ ᱠᱟᱹᱴᱤᱡ ᱠᱟᱛᱷᱟ ᱫᱚ ᱞᱟᱹᱭ ᱤᱫᱤᱭᱟ ᱛᱟᱵᱚᱱ ᱵᱤᱱ ᱱᱟᱦᱟᱜ ᱾
ᱴᱷᱤᱠ ᱜᱮᱭᱟ ᱞᱟᱹᱭ ᱛᱟᱞᱟᱝ ᱵᱤᱱ ᱦᱳᱭ ᱾
ᱦᱩᱸ ᱟᱫᱚ ᱱᱚᱣᱟ ᱫᱚ ᱪᱮᱫ ᱞᱮᱠᱟᱱ ᱡᱤᱱᱤᱥ ᱠᱟᱱᱟ ᱜᱚᱝ ᱠᱮ ᱥᱟᱹᱨᱤ ᱠᱟᱛᱷᱟ ᱵᱚᱞᱛᱮ ᱱᱚᱣᱟ ᱫᱚ ᱢᱤᱜ ᱯᱚᱠᱠᱷᱮ ᱢᱟᱱᱮ ᱞᱟᱯᱷ ᱦᱚᱸ ᱵᱟᱹᱱᱩᱜᱼᱟ ᱾ ᱟᱨ ᱞᱚᱥ ᱦᱚᱸ ᱵᱟᱹᱱᱩᱜᱼᱟ
ᱱᱚᱣᱟ ᱥᱤᱢ ᱛᱟᱯᱟᱢ ᱫᱤᱠ ᱫᱤᱭᱮ ᱫᱚ ᱢᱟᱱᱮ ᱢᱤᱫᱴᱟᱝ ᱨᱟᱹᱥᱠᱟᱹ ᱞᱮᱠᱟ ᱠᱟᱱᱟ ᱢᱮᱱᱠᱷᱟᱱ ᱟᱹᱰᱤ ᱦᱚᱲᱮ ᱠᱚ ᱞᱟᱹᱭᱟ ᱱᱚᱣᱟ ᱫᱚ ᱢᱤᱫᱴᱟᱝ ᱱᱮᱥᱟ ᱠᱟᱱᱟ
ᱦᱮᱸ
ᱟᱫᱚ ᱱᱚᱜ ᱚᱭ ᱡᱮ ᱟᱹᱵᱤᱱ ᱢᱤᱫᱴᱟᱝ ᱥᱤᱢ ᱥᱮ ᱢᱤᱫᱴᱟᱝ ᱥᱟᱺᱰᱤ ᱵᱤᱱ ᱟᱹᱥᱩᱞ ᱟᱠᱟᱫᱮᱭᱟ ᱥᱮᱵᱤᱱ ᱫᱚᱦᱚ ᱟᱠᱟᱫᱮᱭᱟ ᱛᱳᱯᱳᱫ ᱵᱟᱠᱷᱨᱟ ᱥᱮ ᱛᱟᱯᱟᱢ ᱵᱟᱠᱷᱨᱟ
ᱟᱫᱚ ᱩᱱᱤ ᱤᱫᱤ ᱠᱟᱛᱮᱜ ᱜᱮ ᱱᱟᱦᱟᱜ ᱟᱠᱷᱲᱟ ᱥᱮᱫ ᱛᱚᱵᱤᱱ ᱥᱮᱱᱚᱜᱼᱟ᱾ ᱡᱟᱦᱟᱸ ᱨᱮ ᱡᱮᱢᱚᱱ ᱦᱩᱭᱱᱟ ᱡᱮᱢᱚᱱ ᱟᱹᱰᱤ ᱡᱟᱭᱜᱟ ᱨᱮᱫᱚ ᱟᱹᱰᱤ ᱠᱤᱪᱷᱩ ᱡᱮᱢᱚᱱ ᱟᱞᱮ ᱥᱮᱫ ᱫᱚ ᱰᱟᱸᱝᱨᱤ ᱦᱚᱸᱠᱚ ᱮᱢ ᱠᱚᱜᱮᱭᱟ ᱢᱮᱨᱚᱢ ᱦᱚᱸᱠᱚ ᱮᱢ ᱠᱚᱜᱮᱭᱟ᱾ ᱟᱨ ᱯᱩᱭᱥᱟᱹ ᱦᱚᱸᱠᱚ ᱮᱢᱚᱜ ᱜᱮᱭᱟ, ᱡᱟᱦᱟᱸ ᱫᱚ ᱡᱮᱢᱚᱱ ᱥᱟᱵ ᱠᱟᱜ ᱵᱤᱱ ᱟᱹᱵᱤᱱᱤᱡ ᱟᱹᱵᱤᱱ ᱥᱮᱫ ᱞᱤᱧ ᱥᱮᱱ ᱠᱟᱱᱟ ᱟᱹᱞᱤᱧ ᱫᱚ ᱢᱟᱱᱮ ᱟᱹᱞᱤᱧᱤᱡ ᱥᱤᱢ ᱥᱮ ᱥᱤᱢ ᱥᱟᱸᱰᱤ ᱤᱫᱤ ᱠᱟᱛᱮᱫ?
ᱟᱹᱞᱤᱧ ᱟᱨ ᱟᱹᱞᱤᱧ ᱨᱮᱱ ᱦᱚᱸ ᱡᱮᱞᱮᱠᱟ ᱢᱤᱫᱴᱮᱱ ᱞᱤᱧ ᱤᱫᱤᱣ ᱟᱠᱟᱣᱫᱮᱭᱟ ᱵᱚᱞᱮ ᱚᱱᱠᱟᱜᱮ
ᱦᱮᱸ ᱦᱮᱸ ᱟᱫᱚ ᱟᱹᱞᱤᱧ ᱫᱚ ᱠᱩᱢᱤᱴᱤ ᱠᱟᱱᱟᱞᱤᱧ᱾
ᱦᱮᱸ
ᱢᱟᱱᱮ ᱱᱚᱣᱟ ᱫᱚ ᱵᱮᱥ ᱞᱮᱠᱟ ᱞᱤᱧ ᱵᱩᱡᱷᱟᱹᱣ ᱦᱚᱪᱚᱭᱮᱫ ᱵᱤᱱᱟ᱾
ᱴᱷᱤᱠ
ᱟᱫᱚ ᱠᱚᱢᱤᱴᱤ ᱠᱟᱱ ᱠᱷᱟᱱ ᱞᱤᱧ ᱟᱹᱞᱤᱧ ᱞᱤᱧ ᱞᱟᱹᱭᱟ ᱡᱮ ᱟᱹᱞᱤᱧᱤᱡ ᱱᱩᱭ ᱥᱟᱺᱰᱤ ᱡᱩᱫᱤ ᱟᱹᱵᱤᱱ ᱵᱤᱱ ᱜᱚᱡ ᱫᱟᱲᱮᱭᱟᱭᱟ ᱥᱮ ᱟᱹᱵᱤᱱᱤᱡ ᱥᱟᱺᱰᱤ ᱡᱩᱫᱤ ᱫᱟᱲᱮᱜᱼᱟᱭ ᱟᱹᱵᱤᱱ ᱫᱚ ᱱᱚᱣᱟ ᱥᱮ ᱚᱱᱟ ᱵᱤᱱ ᱧᱟᱢᱟ ᱴᱟᱠᱟ ᱥᱮ ᱯᱩᱭᱥᱟᱹ ᱥᱮ ᱢᱮᱨᱚᱢ ᱥᱮ ᱰᱟᱹᱝᱨᱤ ᱦᱮᱱᱟᱭᱟ ᱩᱱᱤ ᱥᱮ ᱥᱤᱢ ᱪᱮᱛᱟᱱ ᱨᱮ ᱚᱱᱟ ᱠᱚ ᱩᱪᱷᱟᱹᱱᱟ ᱚᱸᱰᱮᱢ ᱢᱟᱹᱭᱤᱠ ᱛᱮ ᱥᱮ ᱢᱚᱪᱟ ᱛᱮᱠᱚ ᱮᱞᱟᱣᱩᱱᱥᱟ᱾
ᱟᱪᱪᱷᱟ
ᱟᱫᱚ ᱚᱱᱟ ᱧᱮᱞ ᱠᱟᱛᱮᱫ ᱥᱮ ᱚᱱᱟ ᱟᱸᱡᱚᱢ ᱠᱟᱛᱮᱫ ᱜᱮ ᱥᱟᱱᱟᱢ ᱦᱚᱲ ᱠᱚ ᱛᱤᱱᱟᱹᱜ ᱜᱮᱠᱚ ᱠᱩᱥᱤᱭᱟᱭ ᱛᱟᱵᱤᱱᱟ ᱥᱟᱺᱰᱤ ᱩᱱᱟᱹᱜ ᱜᱮᱠᱚ ᱟᱬᱜᱚ ᱠᱚᱣᱟ᱾ ᱥᱮᱠᱚ ᱟᱬᱜᱚ ᱠᱮᱜ ᱠᱚᱣᱟ ᱫᱚᱦᱚ ᱠᱮᱜ ᱠᱚᱣᱟ ᱠᱚ ᱟᱫᱚ ᱚᱠᱚᱭ ᱴᱤᱜ ᱵᱤᱱ ᱠᱩᱥᱤᱭᱟᱭᱟ ᱩᱱᱤᱴᱤᱡ ᱪᱚᱭᱮᱥ ᱠᱟᱛᱮᱫ ᱵᱤᱱ ᱩᱫᱩᱠᱮᱭᱟ ᱩᱱᱤ ᱥᱟᱝ ᱠᱟᱹᱴᱤᱡ ᱛᱩᱯᱩᱫ ᱵᱟᱠᱷᱨᱟ ᱢᱤᱫ ᱫᱷᱟᱣ ᱛᱩᱯᱩᱫ ᱧᱮᱞ ᱠᱟᱛᱮᱜ ᱛᱩᱯᱩᱫ ᱠᱟᱱᱟᱭ ᱥᱮ ᱵᱟᱝ ᱥᱟᱺᱰᱤ ᱚᱱᱟ ᱧᱮᱞ ᱠᱟᱛᱮᱜ ᱛᱟᱨᱯᱚᱨᱮ ᱡᱟᱸᱜᱟ ᱨᱮᱫᱚ ᱱᱟᱦᱟᱜ ᱪᱷᱩᱨᱤ ᱠᱚ ᱛᱚᱞᱟᱭᱟ᱾
ᱟᱪᱪᱷᱟ ᱦᱮᱸ
ᱛᱟᱨᱯᱚᱨ ᱨᱮ ᱪᱷᱩᱨᱤ ᱛᱚᱞ ᱠᱟᱛᱮᱫ ᱵᱟᱨ ᱵᱟ ᱦᱚᱲ ᱵᱟᱨᱭᱟ ᱠᱚᱭᱴᱳᱠᱤ ᱡᱟᱦᱟᱸ ᱫᱚ ᱪᱷᱩ ᱨᱤᱠᱚ ᱛᱚᱞ ᱟᱠᱚᱣᱟ ᱥᱤᱢ ᱡᱟ ᱡᱟᱸᱜᱟ ᱨᱮ ᱩᱱᱠᱩ ᱫᱚ ᱟᱞᱮ ᱥᱮᱫ ᱫᱚ ᱱᱟᱦᱟᱜ ᱠᱳᱭ ᱛᱳᱠᱤ ᱠᱚ ᱞᱟᱹᱭᱟᱠᱚ᱾ ᱟᱫᱚ ᱵᱟᱛ ᱵᱟᱨ ᱦᱚᱲ ᱵᱟᱨ ᱥᱮᱫ ᱠᱟᱛᱮ ᱥᱤᱢ ᱠᱤᱱ ᱟᱲᱟᱜ ᱠᱚᱣᱟ ᱟᱹᱰᱤ ᱡᱟᱭᱜᱟ ᱨᱮ ᱟᱹᱰᱤ ᱨᱚᱠᱚᱢ ᱱᱤᱭᱚᱢ ᱦᱮᱱᱟᱜᱼᱟ ᱚᱠᱟ ᱡᱟᱭᱜᱟ ᱨᱮᱫᱚ ᱥᱩᱫᱷᱩ ᱟᱲᱟᱜ ᱨᱮᱜᱮ ᱠᱚ ᱟᱲᱟᱜ ᱜᱤᱰᱤ ᱠᱟᱠᱚᱣᱟ ᱢᱮᱱ ᱠᱷᱟᱱ ᱟᱞᱮ ᱥᱮᱫ ᱫᱚ ᱚᱱᱠᱟ ᱫᱚ ᱵᱟᱝᱟ ᱥᱤᱢ ᱥᱩᱡᱩᱜ ᱨᱮ ᱥᱟᱵ ᱫᱟᱲᱮᱭᱟ ᱮᱠᱷᱟᱱ ᱜᱮ ᱥᱟᱵ ᱜᱟ ᱟᱱᱚᱜᱼᱟ᱾
ᱦᱮᱸ᱾
ᱜᱚᱝᱠᱮ ᱠᱟᱱ ᱜᱮᱭᱟ?
ᱦᱮ ᱛᱷᱚᱲᱟ ᱠᱷᱚᱡ ᱟᱸᱡᱚᱢᱚᱜ ᱠᱟᱱᱟ ᱦᱳᱭ, ᱦᱳᱭ ᱟᱸᱡᱚᱢ ᱟᱸᱡᱚᱢ ᱨᱚᱲ ᱵᱤᱱ᱾
ᱦᱳᱭ ᱦᱤᱡᱩᱜ ᱠᱟᱱ ᱜᱮᱭᱟ ᱦᱳᱭ᱾
ᱦᱳᱭ ᱞᱟᱹᱭ ᱵᱮᱱ᱾
ᱟᱫᱚ ᱚᱱᱟ ᱫᱚ ᱩᱱᱠᱤᱱ ᱥᱤᱢ ᱫᱚ ᱵᱟᱨ ᱦᱚᱲ ᱵᱟᱨ ᱥᱮᱫ ᱛᱮᱠᱚ ᱟᱲᱟᱜ ᱠᱤᱱᱟ ᱚᱱᱟ ᱯᱚᱨᱮ ᱛᱩᱯᱩᱜ ᱯᱚᱨᱮ ᱦᱟᱨ ᱡᱤᱛ ᱫᱚ ᱟᱫᱚ ᱚᱱᱟᱜᱮ᱾ ᱴᱟᱝ ᱞᱮᱠᱟ ᱦᱩᱭᱱᱟ ᱟᱫᱚ ᱟᱹᱰᱤ ᱡᱳᱨ ᱠᱚ ᱦᱚᱲᱚᱜ ᱜᱮᱭᱟ ᱟᱞᱮ ᱥᱮᱫ ᱫᱚ᱾
ᱚᱱᱟᱜᱮ ᱢᱤᱫᱴᱟᱝ ᱨᱟᱹᱥᱠᱟᱹ ᱫᱚ ᱟᱫᱚ ᱪᱮᱫ ᱦᱚᱸ ᱵᱟᱝᱟ᱾
ᱟᱪᱪᱷᱟ ᱚᱱᱟᱞᱤᱧ ᱢᱮᱱᱮᱫ ᱠᱟᱱ ᱛᱟᱦᱮᱫ ᱟᱞᱮ ᱡᱮ ᱡᱮᱞᱮᱠᱟ ᱢᱟᱱᱮ ᱵᱟᱨ ᱦᱚᱲ ᱠᱤᱱ ᱛᱩᱯ ᱯᱩᱫᱚᱜ ᱠᱟᱱᱟ ᱱᱟᱦᱟᱜ ᱵᱚᱞᱮ ᱥᱤᱢ ᱥᱟᱸᱰᱤ ᱟᱫᱚ ᱵᱟᱨᱦᱮ ᱨᱮᱱ ᱦᱚᱲᱢᱟ ᱧᱮᱧᱮᱞ ᱦᱚᱲᱢᱟ ᱠᱚ ᱛᱟᱦᱮᱱ ᱜᱮᱭᱟ ᱥᱮ ᱱᱟᱦᱟᱜ ᱵᱟᱝ?
ᱦᱮᱸ ᱛᱟᱦᱮᱱ ᱜᱮᱭᱟ ᱠᱚ ᱢᱮᱱᱠᱷᱟᱱ ᱟᱞᱮ ᱥᱮᱫ ᱫᱚ ᱚᱱᱠᱟ ᱯᱩᱭᱥᱟᱹ ᱫᱤᱭᱮ ᱯᱩᱭᱥᱟ ᱫᱤᱭᱮ ᱦᱩᱠᱟᱹ ᱦᱩᱠᱤ ᱫᱚ ᱱᱟᱦᱟᱜ ᱵᱟᱝ ᱦᱩᱭᱩᱜᱼᱟ ᱡᱮ ᱤᱧ ᱫᱚ ᱟᱨᱟᱜ ᱜᱤᱜ ᱤᱧ ᱦᱟᱛᱟᱣᱮᱭᱟ, ᱥᱮ ᱟᱢ ᱫᱚ ᱯᱩᱲᱤᱡ ᱦᱟᱛᱟᱣ ᱮᱢ ᱩᱱᱤ ᱦᱟᱨᱟᱣ ᱞᱮᱱ ᱛᱟᱢ ᱠᱷᱟᱱᱮ ᱢᱚᱬᱮ ᱥᱚ ᱴᱟᱠᱟ ᱮᱢ ᱦᱩᱭᱩᱜ ᱛᱟᱢᱟ ᱚᱱᱠᱟ ᱫᱚ ᱟᱞᱮ ᱥᱮᱫ ᱫᱚ ᱵᱟᱝ ᱦᱩᱭᱩᱜ ᱜᱮᱭᱟ᱾
ᱦᱮᱸ᱾ ᱵᱚᱞᱮ ᱞᱤᱧ ᱢᱮᱱᱮᱫ ᱠᱟᱱ ᱛᱟᱦᱮᱸ ᱵᱚᱞᱮ ᱡᱮ ᱟᱞᱤᱧ ᱫᱚ ᱚᱱᱮ ᱡᱮᱞᱮᱠᱟ ᱛᱩᱯᱩᱫᱚᱜ ᱠᱟᱱᱟ ᱠᱤᱱ ᱥᱮ ᱵᱟᱨ ᱦᱚᱲ ᱫᱚ ᱦᱟᱱ ᱛᱮ ᱨᱮ ᱟᱨᱦᱚ ᱥᱟᱨᱮᱡ ᱧᱮᱞ ᱦᱚᱲ ᱫᱚ ᱩᱱᱠᱩ ᱟᱠᱚ ᱠᱚ ᱛᱩᱯᱩᱫᱚᱜᱼᱟ ᱵᱚᱞᱮ ᱯᱚᱭᱥᱟ ᱛᱮ᱾ ᱵᱚᱞᱮ ᱩᱱᱤ ᱨᱮᱱᱮ ᱫᱟᱲᱮ ᱞᱮᱱᱠᱷᱟᱱ, ᱦᱮᱸ ᱟᱢ ᱱᱤᱱᱟᱹᱜ ᱮᱢᱚᱜ
ᱦᱮ ᱟᱹᱰᱤ ᱡᱟᱭᱜᱟ ᱨᱮᱜᱮᱞᱤᱧ ᱧᱮᱞ ᱠᱟᱜᱼᱟ ᱢᱮᱱᱠᱷᱟᱱ ᱟᱞᱮ ᱥᱮᱫ ᱫᱚ ᱚᱱᱠᱟ ᱫᱚ ᱵᱟᱝᱟ᱾
ᱟᱪᱪᱷᱟ᱾
ᱦᱩᱸ᱾ ᱦᱮᱸ ᱡᱟᱦᱟᱸᱭ ᱜᱮ ᱜᱟᱛᱤ ᱡᱮᱢᱚᱱ ᱜᱟᱛᱤ᱾ ᱜᱟᱛᱤ ᱡᱮ ᱦᱮᱸ ᱟᱢ ᱱᱚᱣᱟ ᱡᱚᱢ ᱦᱚᱪᱚ ᱦᱩᱭᱩᱜ ᱛᱟᱢᱟ ᱭᱟ ᱩᱱᱤ ᱡᱩᱫᱤ ᱫᱟᱲᱮᱜ ᱟᱭ ᱛᱚᱨᱠᱚ ᱛᱚᱨᱠᱚ ᱛᱮ ᱚᱱᱠᱟ ᱦᱩᱭᱱᱟ ᱚᱱᱠᱟ ᱫᱚ ᱦᱩᱭᱩᱜ ᱜᱮᱭᱟ ᱢᱮᱱᱠᱷᱟᱱ ᱯᱩᱭᱥᱟᱹ ᱞᱤᱭᱟᱹ ᱫᱚ ᱮᱠᱷᱚᱱᱳ ᱟᱹᱣᱨᱤ ᱞᱤᱧ ᱧᱮᱞᱟ᱾ ᱥᱮᱟᱭᱤᱴ ᱠᱚᱨᱮᱜ ᱦᱩᱭ ᱟᱠᱟᱱᱟ ᱢᱮᱱᱠᱷᱟᱱ ᱟᱞᱤᱧ ᱥᱮᱫ ᱫᱚ ᱵᱟᱝᱟ᱾
ᱟᱪᱪᱷᱟ ᱟᱪᱪᱷᱟ᱾ ᱮᱸ ᱡᱮᱞᱮᱠᱟ ᱛᱳᱯᱳᱫ ᱨᱮ ᱢᱤᱫᱴᱮᱱ ᱥᱤᱢ-ᱮ ᱦᱟᱨᱟᱣ ᱮᱱᱟ ᱥᱮ ᱜᱚᱡ ᱚᱪᱚᱭᱮᱱᱟ ᱵᱚᱞᱮ, ᱩᱱᱤ ᱥᱤᱢ ᱫᱚ ᱚᱠᱚᱭ ᱨᱮᱱᱮ ᱦᱩᱭᱩᱜᱼᱟ
ᱟᱫᱚ ᱡᱟᱦᱟᱭᱮ ᱩᱸ ᱡᱟᱦᱟᱭᱮ ᱫᱟᱲᱮ ᱟᱠᱟᱱᱟ ᱥᱮ ᱡᱟᱦᱟᱭᱤᱡ ᱥᱤᱢ ᱥᱟᱸᱰᱤ ᱠᱟᱱᱟᱭ ᱩᱱᱤᱭᱤᱡ ᱜᱮ ᱥᱤᱢ ᱫᱚᱭ ᱦᱩᱭᱩᱜᱼᱟ᱾ ᱢᱮᱱᱠᱷᱟᱱ ᱚᱱᱟ ᱞᱟᱹᱜᱤᱫ ᱛᱮᱦᱚᱸ ᱢᱤᱫᱴᱟᱝ ᱯᱨᱚᱥᱮᱥ ᱦᱮᱱᱟᱜᱼᱟ ᱡᱟᱦᱟᱸᱭ ᱫᱚ ᱠᱩᱢᱤᱴᱤ ᱦᱚᱲ ᱩᱱᱠᱩ ᱴᱷᱮᱱ ᱠᱷᱚᱱᱟᱜ ᱯᱟᱹᱦᱩᱲ ᱡᱟᱦᱟᱸᱭ ᱫᱚ ᱡᱟᱦᱟᱸᱭ ᱵᱤᱱ ᱥᱟᱹᱰᱤ ᱵᱤᱱ ᱜᱚᱡ ᱟᱠᱟᱫᱮᱭᱟ ᱥᱮ ᱥᱟᱸᱰᱤ ᱡᱤᱛ ᱠᱟᱹᱨ ᱟᱠᱟᱱ ᱛᱟᱵᱤᱱᱟ, ᱟᱫᱚ ᱩᱱᱤ ᱯᱟᱦᱩᱲ ᱥᱤᱢ ᱟᱹᱜᱩ ᱞᱟᱹᱜᱤᱫ ᱛᱮ ᱠᱩᱢᱤᱴᱤ ᱮᱢ ᱦᱩᱭᱩᱜ ᱛᱟᱵᱤᱱᱟ ᱠᱩᱲᱤ ᱴᱟᱠᱟ,
ᱛᱟᱨᱯᱚᱨᱮ ᱚᱸᱰᱮ ᱠᱷᱚᱱᱟᱜ ᱱᱟᱦᱟᱜ ᱢᱤᱫᱴᱟᱝ ᱨᱚᱥᱤᱫ ᱠᱚ ᱮᱢᱟ ᱵᱤᱱ ᱛᱮ ᱜᱮᱴ ᱨᱮᱵᱤᱱ ᱜᱮᱴ ᱠᱷᱚᱱᱟᱜ ᱵᱤᱱ ᱩᱲᱩᱠᱱᱟ ᱡᱮᱢᱚᱱ ᱟᱠᱷᱲᱟ ᱠᱚ ᱵᱮᱱᱟᱣ ᱠᱟᱜᱼᱟ ᱵᱟᱵᱮᱨ ᱫᱤᱭᱟᱹ ᱠᱚ ᱜᱷᱮᱨᱟᱣ ᱠᱟᱜᱼᱟ᱾
ᱟᱫᱚ ᱚᱱᱟ ᱱᱷᱟᱜ ᱠᱚᱢᱤᱴᱤ ᱵᱤᱱ ᱮᱢᱟ ᱠᱚᱛᱮ ᱟᱹᱵᱤᱱ ᱫᱚ ᱥᱟᱺᱰᱤ ᱢᱟᱱᱮ ᱚᱱᱟ ᱵᱤᱱ ᱮᱢᱟ ᱠᱟᱛᱮ ᱟᱹᱵᱤᱱ ᱫᱚᱵᱤᱱ ᱚᱰᱩᱠ ᱦᱤᱡᱩᱜᱼᱟ ᱟᱵᱤᱱ ᱫᱩᱵᱤᱱ ᱟᱹᱵᱤᱱ ᱨᱮᱱ ᱯᱟᱹᱦᱩᱲ ᱥᱟᱺᱰᱤ ᱟᱹᱜᱩ ᱠᱟᱛᱮᱫ᱾
ᱟᱪᱪᱷᱟ ᱾
ᱛᱟᱨᱯᱚᱨᱮ ᱡᱟᱦᱟᱸᱭ ᱴᱷᱮᱱ ᱠᱟᱹᱛ ᱵᱤᱱ ᱛᱚᱞ ᱦᱚᱪᱚᱞᱟᱜᱼᱟ, ᱟᱫᱚ ᱩᱱᱤ ᱴᱷᱮᱱ ᱵᱤᱱ ᱫᱚᱦᱚ ᱦᱟ
ᱦᱟᱛᱟᱲᱮᱭᱟ ᱦᱮᱸ᱾
ᱟᱫᱚ ᱞᱟᱥ ᱯᱚᱸᱪᱤᱥᱮᱱ ᱨᱮ ᱚᱱᱟ ᱫᱚ ᱟᱹᱵᱤᱱ ᱴᱷᱟᱹᱣᱠᱟᱹ ᱠᱮᱫᱮᱭᱟᱵᱤᱱ ᱡᱮ ᱱᱩᱭ ᱫᱚ ᱟᱹᱞᱤᱧᱤᱡ ᱜᱮ ᱠᱟᱱ ᱜᱮᱭᱟᱭ᱾
ᱦᱩᱸ ᱾
ᱟᱫᱚ ᱡᱚᱠᱷᱚᱱ ᱚᱲᱟᱜ ᱵᱤᱱ ᱨᱩᱣᱟᱹᱲᱟ, ᱥᱮ ᱚᱠᱛᱚ ᱦᱩᱭᱱᱟ ᱚᱲᱟᱜ ᱦᱮᱡ ᱨᱮᱱᱟᱜ᱾ ᱟᱫᱚ ᱯᱚᱭᱥᱟ ᱫᱤᱭᱮ ᱩᱱᱤ ᱦᱚᱵᱤᱱ ᱟᱜᱩᱭ ᱛᱟᱹᱵᱤᱱᱟ, ᱥᱮ ᱪᱮᱜ ᱞᱮᱠᱟ ᱳᱡᱳᱱ ᱚᱱᱩᱡᱟᱹᱭ ᱛᱮᱵᱤᱱᱟ ᱥᱮ ᱪᱮᱫ ᱞᱮᱠᱟ ᱚᱡᱚᱱ ᱡᱮᱢᱚᱱ ᱡᱩᱫᱤ ᱟᱹᱵᱤᱱ ᱯᱮ ᱠᱤᱡᱤ ᱱᱤᱡ ᱥᱟᱺᱰᱤᱠᱟᱱ ᱛᱟᱹᱵᱤᱱᱟ, ᱵᱟᱨᱥᱚ ᱴᱟᱠᱟ ᱱᱤᱪᱮ ᱫᱚ ᱡᱟᱹᱱᱤᱡ ᱠᱷᱟᱱ ᱵᱟᱝᱠᱚ ᱟᱲᱟᱜ ᱜᱮᱭᱟ ᱾ ᱞᱟᱦᱟ ᱫᱚ ᱰᱮᱲᱥᱚ ᱴᱟᱠᱟ ᱛᱮᱜᱮ ᱠᱚ ᱮᱢ ᱠᱚᱜᱼᱟ᱾ ᱱᱮᱛᱟᱨ ᱫᱚ ᱡᱟᱹᱱᱤᱡ ᱵᱟᱨᱥᱚ ᱴᱟᱠᱟ ᱫᱚᱠᱚ ᱦᱟᱛᱟᱣ ᱜᱮᱭᱟ᱾
ᱟᱪᱪᱷᱟ ᱟᱪᱪᱷᱟ ᱾
ᱟᱫᱚ ᱥᱟᱺᱰᱤ ᱪᱮᱛᱟᱱ ᱨᱮ ᱚᱱᱟ ᱫᱚ ᱱᱤᱨᱵᱷᱚᱨᱟᱭ᱾ ᱡᱮᱢᱚᱱ ᱯᱟᱹᱛᱤ ᱥᱤᱢ ᱡᱟᱦᱟᱸᱭ ᱫᱚ ᱢᱤᱜ ᱠᱤᱞᱳ ᱞᱟᱛᱟᱨ ᱨᱮᱱᱤᱡ ᱠᱟᱱᱟᱜ ᱩᱱᱤ ᱫᱚ ᱥᱳᱛᱛᱤᱨ ᱟᱥᱥᱤ ᱴᱟᱠᱟ ᱛᱮᱦᱚᱸ ᱠᱚ ᱟᱲᱟᱜ ᱟᱹᱵᱤᱱ ᱜᱮᱭᱟ᱾ ᱢᱮᱱᱠᱷᱟᱱ ᱡᱩᱫᱤ ᱢᱟᱨᱟᱝ ᱥᱤᱢ ᱠᱟᱱᱟᱭ ᱫᱮᱲᱥᱚ ᱵᱟᱨᱥᱚ ᱫᱚᱠᱚ ᱦᱟᱛᱟᱣ ᱜᱮᱭᱟ ᱾
ᱟᱪᱪᱷᱟ ᱚᱱᱟᱞᱤᱧ ᱢᱮᱱ ᱪᱚᱭᱮᱜ ᱠᱟᱱ ᱛᱷᱟᱦᱮᱸ᱾ ᱦᱚᱞᱟ ᱡᱮ ᱡᱮᱞᱮᱠᱟ ᱥᱤᱢ ᱛᱳᱯᱳᱫ ᱨᱮ ᱵᱚᱞᱮ ᱚᱝᱠᱟ ᱯᱩᱡᱟᱹ ᱠᱟᱛᱮᱜ ᱟᱫᱚᱢ ᱫᱚ, ᱥᱮ ᱵᱚᱸᱜᱟ ᱠᱟᱛᱮᱜ ᱠᱚ ᱪᱟᱞᱟᱜ ᱜᱮᱭᱟ ᱥᱮ ᱪᱮᱜ ᱞᱮᱠᱟ ᱵᱚᱞᱮ ᱤᱧᱨᱮᱱᱮ ᱫᱟᱲᱮᱜᱼᱟ ᱢᱮᱱ ᱠᱟᱛᱮᱜ ᱚᱝᱠᱟ ᱾
ᱵᱟᱝᱟ ᱵᱟᱝᱟ ᱵᱟᱝᱟ ᱜᱚᱝᱠᱮ, ᱚᱱᱟ ᱠᱚᱫᱚ ᱚᱝᱠᱟ ᱫᱚ ᱵᱟᱝᱟ ᱢᱮᱱᱠᱷᱟᱱ ᱦᱮᱸ ᱢᱤᱜ ᱢᱚᱱᱮ ᱠᱟᱛᱮᱜ ᱪᱟᱞᱟᱣ ᱦᱩᱭᱩᱜᱼᱟ᱾ ᱥᱮᱸᱫᱽᱨᱟ ᱞᱮᱠᱟ ᱦᱮᱸ ᱫᱟᱲᱮ ᱠᱟᱛᱮᱜ ᱜᱮ ᱦᱮᱡ ᱦᱩᱭᱩᱜ ᱢᱟ, ᱢᱮᱱᱠᱷᱟᱱ ᱵᱚᱸᱜᱟ ᱵᱩᱨᱩ ᱠᱟᱛᱮᱜ ᱫᱚ ᱵᱟᱝᱟ ᱾
ᱟᱪᱪᱷᱟ ᱾
ᱡᱮᱢᱚᱱ ᱟᱻ ᱪᱟᱞᱟᱣ ᱪᱟᱞᱟᱣᱛᱮ ᱡᱟᱦᱟᱸᱭ ᱟᱞᱚᱭ ᱦᱚᱦᱚ ᱨᱩᱣᱟᱹᱲ ᱟᱹᱵᱤᱱ ᱢᱟ, ᱚᱱᱟ ᱠᱚᱫᱚᱞᱤᱧ ᱟᱸᱡᱚᱢ ᱟᱠᱟᱫᱟ ᱚᱱᱟ ᱠᱚᱫᱚ ᱱᱤᱭᱚᱢ ᱠᱟᱱᱟ᱾ ᱠᱟᱨᱚᱱ ᱛᱟᱭᱱᱚᱢ ᱥᱮᱜ ᱛᱮ ᱦᱚᱦᱚ ᱨᱩᱣᱟᱹᱲ ᱫᱚ ᱵᱟᱝ ᱵᱷᱟᱹᱜᱤᱭᱟ ᱾
ᱦᱮᱸ ᱦᱮᱸ ᱾
ᱡᱟᱦᱟᱸᱱᱟᱜ ᱡᱩᱫᱤ ᱞᱟᱹᱭ ᱛᱮᱱᱟᱜ ᱦᱮᱱᱟᱜᱼᱟ, ᱠᱷᱩ ᱥᱟᱹᱣ ᱛᱤᱭᱟᱹᱜ ᱠᱟᱛᱮᱜ ᱥᱮ ᱥᱮᱱ ᱛᱤᱭᱟᱹᱜ ᱠᱟᱛᱮᱜ ᱮ ᱞᱮᱭᱟᱜ ᱵᱤᱱᱟ ᱚᱱᱟ ᱠᱚᱫᱚ ᱴᱷᱤᱠ ᱜᱮᱭᱟ ᱾
ᱴᱷᱤᱠ ᱾ ᱟᱨᱻ
ᱟᱪᱪᱷᱟ ᱾
ᱢᱟᱱᱮ ᱢᱤᱫ ᱦᱚᱲ ᱫᱚ ᱢᱤᱜᱴᱮᱱ ᱥᱤᱢ ᱜᱮ ᱤᱫᱤᱭᱟᱥᱮ ᱵᱟᱨᱭᱟ ᱯᱮᱭᱟ, ᱚᱝᱠᱟ ᱛᱳᱯᱳᱫ ᱠᱚ ᱞᱟᱹᱭᱟᱠᱚ ᱤᱫᱤ ᱠᱚ ᱜᱮᱭᱟ ᱚᱱᱮ ᱾
ᱟᱫᱚ ᱜᱚᱝᱠᱮ ᱚᱱᱟ ᱫᱚ ᱟᱹᱵᱤᱱ ᱨᱮᱱ, ᱟᱹᱵᱤᱱ ᱢᱟᱱᱮ ᱟᱹᱵᱤᱱᱟᱜ ᱵᱮᱯᱟᱨ ᱚᱱᱟ ᱫᱚ᱾ ᱟᱹᱵᱤᱱ ᱫᱚ ᱟᱹᱵᱤᱱ ᱡᱩᱫᱤ ᱯᱚᱱᱮᱭᱟ ᱢᱚᱬᱮ ᱜᱚᱴᱟᱝ ᱫᱷᱟᱹᱵᱤᱡ ᱦᱚᱵᱤᱱ ᱤᱫᱤ ᱫᱟᱲᱮᱭᱟ ᱠᱚᱣᱟ, ᱤᱫᱤ ᱫᱮᱲᱮᱭᱟ ᱠᱚᱣᱟ ᱵᱤᱱ ᱚᱱᱟ ᱫᱚ ᱠᱳᱱᱳ ᱟᱯᱚᱛᱛᱤ ᱵᱟᱹᱱᱩᱜ ᱾
ᱟᱪᱪᱷᱟ ᱟᱪᱪᱷᱟ ᱾
ᱟᱨ ᱚᱠᱚᱭ ᱦᱚᱸ ᱡᱳᱨ ᱠᱟᱛᱮ ᱫᱚ ᱵᱟᱝᱠᱚ ᱞᱟᱹᱭᱟᱵᱤᱱᱟ ᱡᱮ ᱦᱮᱸ ᱡᱚᱲ ᱛᱮᱜᱮ ᱦᱩᱭᱩᱜ ᱛᱟᱢᱟ, ᱟᱹᱵᱤᱱᱟᱜ ᱠᱷᱩᱥᱤ ᱡᱩᱫᱤ ᱦᱮᱱᱟᱜᱼᱟ ᱾ ᱚᱝᱠᱟᱜᱮ ᱾
ᱴᱷᱤᱠ ᱾
ᱟᱹᱵᱤᱱ ᱡᱩᱫᱤ ᱵᱤᱱ ᱠᱩᱥᱤ ᱠᱟᱣᱫᱮᱭᱟ ᱩᱱᱤ ᱴᱤᱡ ᱥᱟᱺᱰᱤ, ᱦᱮ ᱩᱱᱤᱴᱟᱜ ᱥᱟᱱᱛᱮᱧ ᱡᱚᱲᱮᱭᱟ ᱟᱭᱟᱜ ᱦᱟᱹᱱᱤ ᱵᱤᱨᱩᱫᱷᱤ ᱦᱚᱲ ᱦᱚᱸ ᱡᱩᱫᱤ ᱠᱩᱥᱤ ᱦᱮᱱᱟᱜ ᱛᱟᱭᱟ ᱤᱧᱦᱩᱧ ᱮᱢᱟ, ᱛᱟᱦᱞᱮ ᱴᱷᱤᱠ ᱜᱮᱭᱟ ᱟᱨ ᱵᱟᱝᱠᱷᱟᱱ ᱫᱚ ᱵᱟᱝᱟ᱾
ᱟᱹᱰᱤ ᱱᱟᱯᱟᱭ ᱥᱤᱢ ᱛᱳᱯᱳᱫ ᱤᱫᱤ ᱠᱟᱛᱮᱜ ᱞᱟᱝ ᱠᱟᱛᱷᱟᱭᱱᱟ᱾ ᱟᱨ ᱥᱤ ᱛᱳᱯᱳᱫ ᱡᱟᱜᱟ ᱵᱤᱥᱚᱭ ᱛᱮ ᱢᱟᱱᱮ ᱚᱱᱟ ᱛᱷᱟᱹᱭ ᱦᱤᱥᱟᱹᱵ ᱛᱮ ᱢᱟᱱᱮ ᱫᱷᱟᱨᱟ ᱠᱚ ᱥᱮ ᱱᱟᱱᱱᱤ ᱤᱭᱟᱹ ᱠᱚᱫᱚ ᱟᱞᱟᱜ ᱟᱞᱟᱠ ᱜᱮᱭᱟ ᱟᱫᱚᱢ ᱫᱚ ᱢᱟᱱᱮ ᱧᱮᱧᱮᱞ ᱦᱚᱲ ᱦᱚᱸ ᱚᱸᱰᱮ ᱟᱠᱚ ᱠᱚ ᱠᱷᱟᱹᱯᱷᱟᱹᱨᱤᱜ-ᱟ ᱵᱚᱞᱮ ᱡᱮ ᱩᱱᱤ ᱨᱮᱱᱮ ᱫᱟᱲᱮᱜ-ᱟ, ᱱᱤᱱᱟᱹᱜ ᱤᱧ ᱮᱢᱟᱢᱟ ᱚᱝᱠᱟ ᱦᱚᱸ ᱢᱟᱱᱮ ᱢᱮᱱᱟᱜ-ᱟ ᱟᱨᱚ ᱠᱟᱰᱟ ᱠᱚᱠᱚ ᱟᱨᱳᱧ ᱟᱸᱡᱚᱢ ᱵᱟᱲᱟ ᱠᱟᱜ-ᱟ ᱵᱚᱞᱮ ᱠᱟᱰᱟ ᱦᱚᱸᱠᱚ ᱞᱟᱹᱲᱦᱟᱹᱭ ᱦᱚᱪᱚ ᱠᱚᱜᱮᱭᱟ ᱵᱚᱞᱮ ᱚᱝᱠᱟ᱾ ᱪᱮᱫ ᱞᱮᱠᱟ ᱚᱱᱟ ᱟᱸᱡᱚᱢ ᱵᱟᱲᱟ ᱠᱟᱜ-ᱟ ᱥᱮ ᱵᱟᱝᱟ?